ᱦᱮᱸ ᱦᱮᱞᱳ ᱦᱮ ᱡᱚᱦᱟᱨ ᱜᱮ ᱪᱮᱫ ᱠᱚᱯᱮ ᱪᱤᱠᱟᱹ ᱵᱟᱲᱟᱭᱮᱫᱟ
ᱵᱟᱝᱜᱮ ᱫᱩᱲᱩᱵ ᱵᱟᱲᱟ ᱦᱩᱭ ᱠᱟᱱᱟ ᱱᱤᱛᱚᱜ ᱫᱚ ᱪᱮᱫ ᱞᱮᱠᱟ ᱢᱮᱱᱟᱜ ᱯᱮᱭᱟ ᱛᱚ ᱚᱱᱛᱮ ᱫᱚ
ᱵᱮᱥ ᱜᱮ ᱢᱮᱱᱟᱜ ᱠᱟᱜ ᱞᱮᱭᱟ ᱡᱚᱛᱚ ᱜᱮ ᱢᱚᱡᱽ ᱜᱮ ᱟᱯᱮ ᱫᱚ
ᱟᱪᱪᱷᱟ ᱱᱟᱯᱟᱭ ᱠᱟᱛᱷᱟ ᱜᱮ ᱟᱞᱮ ᱦᱚᱸ ᱵᱮᱥ ᱵᱟᱲᱟ ᱜᱮ ᱦᱮᱱᱟᱜ ᱞᱮᱭᱟ
ᱱᱟᱯᱟᱭ ᱛᱟᱦᱮᱱ ᱜᱮ ᱵᱷᱟᱹᱜᱮᱭᱟ ᱟᱫᱚ ᱪᱮᱫ ᱠᱚᱸᱯᱮ ᱪᱤᱠᱟᱹᱭᱮᱫᱟ ᱱᱤᱛᱚᱜ ᱫᱚ
ᱪᱮᱫ ᱦᱚᱸ ᱵᱟᱝᱜᱮ ᱫᱩᱲᱩᱵ ᱵᱟᱲᱟ ᱦᱩᱭ ᱟᱠᱟᱱᱟ ᱟᱫᱚ ᱱᱤᱛᱚᱜ ᱫᱚ ᱠᱚᱞ ᱦᱩᱭᱩᱜ ᱠᱟᱱᱟ ᱫᱩᱲᱩᱵ ᱵᱟᱲᱟ ᱠᱟᱛᱮ ᱱᱚᱣᱟ ᱠᱚᱜᱮ ᱠᱟᱹᱢᱤ ᱦᱩᱭᱩᱜ ᱠᱟᱱᱟ
ᱫᱟᱜ ᱮᱫᱟ ᱥᱮ ᱵᱟᱝ ᱟᱯᱮ ᱥᱮᱫ ᱫᱚ
ᱵᱟᱝᱜᱮ ᱵᱟᱝᱜᱮ ᱱᱤᱛᱚᱜ ᱫᱚ ᱥᱤᱛᱩᱝ ᱮᱜᱼᱟ ᱵᱟᱨᱥᱤᱧ ᱦᱩᱭᱮᱱᱟ ᱥᱤᱛᱩᱝ ᱮᱫᱟ ᱫᱟᱜ ᱠᱚ ᱵᱟᱭ ᱫᱟᱜᱽ ᱮᱜ ᱼᱟ ᱦᱳᱭ ᱟᱯᱮ ᱥᱮᱱ ᱫᱚ ᱫᱟ ᱵᱟᱲᱟᱭᱮᱫ ᱜᱮᱭᱟ
ᱱᱚᱜ ᱚᱭ ᱦᱟᱸᱜ ᱥᱤᱛᱩᱝ ᱞᱮᱫ ᱛᱟᱦᱮᱸᱜᱼᱟ ᱢᱟᱱᱮ ᱥᱮᱛᱟᱜ ᱵᱮᱲᱟ ᱫᱚ ᱥᱤᱛᱩᱝ ᱟᱠᱟᱫ ᱛᱟᱦᱮᱸᱜ ᱟᱫᱚ
ᱟᱪᱪᱷᱟ ᱟᱪᱪᱷᱟ ᱾
ᱚ ᱟᱫᱚ ᱨᱤᱢᱤᱞ ᱠᱚᱫᱚ ᱢᱮᱱᱟᱜ ᱟᱠᱟᱫ ᱜᱮᱭᱟ ᱦᱳᱭᱛᱚ ᱧᱤᱫᱟᱹᱭ ᱫᱟᱜ ᱫᱟᱲᱮᱭᱟᱜ ᱜᱮᱭᱟ ᱾
ᱟᱪᱪᱷᱟ ᱾
ᱟᱫᱚ ᱟᱯᱮ ᱥᱮᱱ ᱫᱚ ᱵᱟᱭ ᱫᱟᱜ ᱟᱠᱟᱫ ᱛᱟᱦᱮᱸ ᱫᱚ
ᱵᱟᱝ ᱜᱮ ᱠᱚᱥ ᱵᱟᱨᱥᱤᱧ ᱦᱩᱭᱮᱱ ᱜᱮᱭᱟ ᱥᱤᱛᱩᱝ ᱠᱟᱜᱟᱭ ᱾ ᱵᱟᱭ ᱫᱟᱵ ᱵᱟᱲᱟᱜᱼᱟ ᱾
ᱟᱪᱪᱷᱟ ᱾ ᱫᱟᱜ ᱟᱯᱮ ᱜᱮ ᱦᱚᱭᱛᱳ ᱦᱟᱜ ᱟᱫᱚ ᱫᱟᱜ ᱠᱟᱜ ᱜᱮᱭᱟᱭ ᱥᱮ ᱞᱟᱦᱟ ᱛᱮ ᱦᱚᱸ ᱚᱱᱟᱛᱮ ᱦᱳᱭᱛᱚ ᱵᱟᱭ ᱫᱟᱜ ᱮᱱᱟ
ᱟᱪᱪᱷᱟ ᱾
ᱟᱫᱚ ᱡᱚᱢ ᱵᱟᱲᱟ ᱠᱮᱫᱟ
ᱵᱟᱝ ᱜᱮ ᱟᱶᱨᱤᱭᱟᱜᱼᱟ ᱟᱠᱚ ᱥᱚᱢᱚᱭ ᱦᱩᱭᱩᱜᱼᱟ
ᱟᱫᱚ ᱪᱚᱸᱫᱟ ᱠᱚᱫᱚ ᱤᱥᱤᱱ ᱦᱩᱭ ᱠᱮᱫᱟ ᱯᱮ ᱥᱮ ᱟᱹᱣᱨᱤ ᱜᱮ?
ᱦᱚᱸᱦᱚᱸ ᱪᱚᱸᱫᱟ ᱤᱥᱤᱱ ᱦᱩᱭ ᱠᱟᱱ ᱜᱮᱭᱟ ᱾
ᱱᱤᱛᱚᱜ ᱫᱚ ᱡᱤᱨᱟᱹ ᱦᱩᱭᱩᱜ ᱠᱟᱱᱟ ᱤᱱᱟᱹ ᱛᱟᱭᱚᱢ ᱡᱚᱢ ᱦᱩᱭᱩᱜᱼᱟ ᱾
ᱟᱪᱪᱷᱟ ᱾ ᱟᱫᱚ ᱪᱮᱫ ᱠᱚᱯᱮ ᱪᱤᱠᱟᱹ ᱠᱮᱫ?
ᱪᱮᱫ ᱪᱚᱸᱫᱟ ᱠᱚ
ᱵᱟᱝᱜ ᱢᱟᱱᱮ ᱫᱤᱱ ᱵᱮᱲᱟ ᱛᱮᱦᱮᱱ ᱫᱚ ᱪᱮᱫ ᱠᱚᱯᱮ ᱪᱤᱠ ᱠᱮᱫᱟ?
ᱪᱮᱫ ᱦᱚᱸ ᱵᱟᱝ ᱜᱮ ᱢᱟᱨᱠᱮᱴ ᱥᱮᱱ ᱦᱩᱭ ᱞᱮᱱᱟ
ᱚ ᱟᱫᱚ ᱧᱮᱞ ᱠᱮᱭᱟ ᱦᱟᱸᱜ
ᱦᱳᱭ ᱯᱨᱚᱥᱟᱫ ᱟᱹᱜᱩ ᱠᱷᱟᱹᱛᱤᱨ ᱚᱱᱛᱮ ᱠᱷᱚᱱ ᱦᱮᱡ ᱠᱟᱛᱮ ᱫᱩᱲᱩᱵ ᱵᱟᱲᱟ ᱦᱩᱭ ᱞᱮᱱᱟ ᱟᱫᱚ ᱱᱤᱛᱚᱜ ᱫᱚᱠᱚᱞ ᱚᱱᱟ ᱠᱟᱹᱢᱤ ᱜᱮ ᱪᱟᱹᱞᱩ ᱟᱠᱟᱱᱟ
ᱟᱫᱚ ᱪᱮᱫ ᱞᱮᱠᱟ ᱯᱮ ᱧᱮᱞ ᱠᱮᱫᱚ ᱨᱟᱛᱷ ᱠᱚ ᱵᱮᱥ ᱜᱮ
ᱦᱮᱸ ᱵᱮᱥ ᱜᱮ ᱱᱚᱛᱮ ᱡᱟᱦᱟᱸ ᱛᱤᱱᱟᱹᱝ ᱫᱤᱱ ᱨᱮ ᱛᱟᱦᱮᱱᱟ ᱢᱟᱱᱮ ᱚᱸᱰᱮ ᱢᱳᱣᱥᱤ ᱛᱚᱠᱚ ᱚᱲᱟ ᱨᱮ ᱩᱱ ᱚᱠᱛᱚ ᱫᱚ ᱢᱟᱱᱮ ᱫᱤᱱ ᱜᱮ ᱠᱚ ᱯᱨᱚᱥᱟᱫᱽ ᱫᱚᱠᱚ ᱮᱢᱚᱜᱼᱟ ᱱᱚᱛᱮ ᱨᱮ ᱫᱚ ᱾ ᱟᱫᱚ ᱚᱱᱟ ᱟᱹᱜᱩ ᱜᱮ ᱞᱤᱧ ᱪᱟᱞᱟᱣ ᱞᱮᱱᱟ ᱜᱟᱛᱮ ᱥᱟᱞᱟᱜ ᱾ ᱦᱮᱸ
ᱟᱪᱪᱷᱟ ᱾
ᱢᱮᱞᱟ ᱠᱚᱦᱚᱸ ᱦᱩᱭᱩᱜᱼᱟ ᱢᱮᱱᱠᱷᱟᱱ ᱚᱱᱟ ᱫᱚ ᱥᱟᱺᱜᱤᱧ ᱨᱮᱜᱮ ᱥᱮ ᱟᱞᱮ ᱫᱚ ᱵᱟᱞᱮ ᱪᱟᱞᱟᱣ ᱟᱠᱟᱱᱟ ᱾ ᱯᱨᱚᱥᱟᱫ ᱟᱹᱜᱩ ᱜᱮ ᱞᱮ ᱪᱟᱞᱟᱣ ᱞᱮᱱᱟ ᱚᱱᱟ ᱠᱚ ᱡᱚᱢ ᱵᱟᱲᱟ ᱦᱩᱭ ᱠᱟᱛᱮ ᱱᱤᱛᱚᱜ ᱫᱚ ᱫᱩᱲᱵ ᱟᱠᱟᱱᱟᱞᱮ ᱾ ᱯᱚᱨᱮᱛᱮ ᱡᱚᱢ ᱦᱩᱭᱩᱜ ᱫᱟᱠᱟ ᱠᱚ ᱵᱟᱠᱷᱚᱱ ᱨᱩᱴᱤ ᱠᱚ ᱾
ᱟᱪᱪᱷᱟ ᱾ ᱟᱫᱚ ᱛᱤᱱᱟᱹᱜ ᱥᱟᱹᱝᱜᱤᱧ ᱯᱮ ᱥᱮᱱ ᱞᱮᱱ ᱛᱟᱦᱮᱱ ᱢᱟᱱᱮ ᱥᱟᱺᱜᱤᱧ ᱜᱮᱥᱮ ᱥᱩᱨ ᱨᱮᱜᱮ ᱦᱩᱭ ᱱᱟ ᱦᱟᱸᱜ
ᱵᱟᱝᱜᱮ ᱥᱩᱨ ᱜᱮᱭᱟ ᱛᱟᱲᱟᱢ ᱛᱮ ᱾ ᱵᱟᱡᱟᱨ ᱥᱩᱨ ᱨᱮᱜᱮ ᱾ ᱦᱳᱭ ᱾ ᱟᱞᱤᱧ ᱦᱮᱸ ᱞᱟᱹᱭ ᱵᱮᱱ
ᱟᱫᱚ ᱦᱚᱲ ᱠᱚ ᱪᱮ ᱞᱮᱠᱟ ᱠᱚ ᱥᱮᱱ ᱞᱮᱱᱟ ᱵᱮᱥ ᱜᱮ
ᱦᱚᱸ ᱵᱮᱥ ᱵᱟᱲᱟ ᱜᱮ ᱵᱷᱤᱲ ᱛᱟᱦᱮᱸ ᱠᱟᱱᱟ ᱥᱚᱠᱛᱚ ᱾ ᱠᱤᱨᱛᱚᱱ ᱠᱚ ᱠᱚ ᱦᱩᱭᱩᱜ ᱦᱩᱭᱩᱜ ᱠᱟᱱᱟ ᱛᱚ ᱟᱨ ᱦᱚᱲ ᱠᱚᱠᱚ ᱡᱟᱣᱨᱟ ᱞᱮᱱᱟ ᱵᱷᱤᱲ ᱛᱟᱦᱮᱸ ᱠᱟᱱᱟ ᱾
ᱦᱮᱸ ᱾
ᱦᱳᱭ ᱛᱚ ᱢᱤᱫᱴᱟᱝ
ᱦᱮᱸ ᱞᱟᱹᱭ ᱵᱤᱱ ᱵᱟᱝ ᱟᱹᱵᱤᱱ ᱞᱟᱹᱭ ᱞᱮᱵᱤᱱ
ᱚ ᱢᱤᱫ ᱠᱩᱠᱞᱤ ᱞᱤᱧ ᱫᱚᱦᱚᱭᱮᱫᱼᱟ ᱟᱹᱵᱤᱱ ᱴᱷᱮᱱ ᱞᱟᱹᱭ ᱵᱤᱱ ᱦᱟᱸᱜ ᱵᱟᱲᱟᱭ ᱠᱷᱟᱱ ᱫᱚᱵᱮᱱ
ᱟᱵᱚ ᱢᱩᱨᱢᱩ ᱠᱚᱣᱟᱜ ᱜᱟᱲ ᱫᱚ ᱪᱮᱫ ᱠᱟᱱᱟ ᱵᱟᱲᱟᱭᱟᱵᱤᱱ?
ᱟᱠᱚᱣᱟᱜ ᱜᱟᱲ
ᱦᱚᱭ
ᱟᱨ ᱩᱭᱦᱟᱹᱨ ᱫᱚ ᱛᱤᱱᱟᱹᱜ ᱜᱟᱱ ᱴᱟᱭᱤᱢ ᱪᱚᱝ ᱞᱟᱜᱟᱜᱼᱟ ᱟᱵᱤᱱ ᱜᱮ ᱞᱟᱹᱭ ᱵᱤᱱ ᱛᱚ
ᱟᱪᱪᱷᱟ ᱟᱪᱪᱷᱟ ᱢᱩᱨᱢᱩ ᱠᱚᱣᱟᱜ ᱟᱹᱞᱤᱧᱟᱜ ᱵᱟᱲᱟᱭ ᱛᱮᱢᱟ ᱪᱟᱢᱯᱟ ᱜᱟᱲ ᱦᱩᱭᱩᱜ ᱟᱥᱮ
ᱦᱮᱸ
ᱟᱪᱪᱷᱟ ᱾
ᱪᱟᱢᱯᱟ ᱜᱟᱲ ᱜᱮ ᱴᱩᱰᱩ ᱠᱚᱣᱟᱜ ᱴᱩᱰ ᱩᱠᱚᱣᱟᱜ ᱦᱚᱸ ᱵᱟᱹᱞᱤᱧ ᱵᱟᱰᱟᱭ ᱜᱮᱭᱟ
ᱟᱪᱪᱷᱟ ᱟᱪᱪᱷᱟ ᱞᱩᱭ ᱵᱟᱲᱤ ᱠᱚ ᱢᱮᱱ ᱜᱮᱭᱟ ᱠᱚ ᱟᱫᱷᱮᱱ ᱠᱚᱥᱮᱢ ᱫᱚ ᱞᱩᱠᱩᱭ ᱵᱟᱲᱤ ᱦᱚᱸᱠᱚ ᱢᱮᱱ ᱜᱮᱭᱟ ᱞᱩᱠᱩᱭ ᱵᱟᱹᱲᱤ ᱜᱟᱲ ᱵᱟᱝᱠᱷᱟᱱ ᱞᱩᱭ ᱵᱟᱹᱲᱤ ᱜᱟᱲ
ᱦᱟ
ᱟᱨ ᱵᱟᱥᱠᱮ ᱠᱚᱣᱟᱜ ᱵᱤᱱ ᱵᱟᱲᱟᱭᱟ ᱪᱮ ᱵᱟᱹᱵᱤᱱ ᱩᱭᱦᱟᱹᱨ ᱠᱟᱜᱼᱟ᱾
ᱵᱟᱥᱠᱮ ᱠᱚᱣᱟ ᱵᱟᱹᱞᱤᱧ ᱵᱟᱲᱟᱭᱟ᱾
ᱟᱪᱪᱷᱟ ᱟᱪᱪᱷᱟ ᱟᱹᱞᱤᱧᱟᱜ ᱵᱟᱲᱟᱭ ᱛᱮᱢᱟ ᱦᱟᱨᱵᱟᱞᱟᱭᱟᱱ ᱜᱟᱲ ᱠᱚ ᱢᱮᱛᱟᱣᱟᱜᱼᱟ ᱟᱞᱮ ᱥᱮᱱ ᱢᱟ
ᱛᱚ ᱪᱮᱫ ᱠᱚ ᱢᱮᱛᱟᱜᱼᱟ ᱦᱳᱭ ᱦᱳᱭ ᱵᱟᱥᱠᱮ ᱠᱚᱣᱟᱜ ᱫᱚ ᱦᱟᱨᱼᱼ ᱯᱟᱞᱟᱭᱮᱱ ᱜᱟᱲ ᱢᱩᱨᱢᱩ ᱠᱚᱣᱟᱜ ᱫᱚ ᱪᱟᱢᱯᱟ ᱜᱟᱲ ᱟᱨ ᱴᱩᱰᱩ ᱠᱚᱣᱟᱜ ᱫᱚ ᱞᱩᱠᱩᱭ ᱵᱟᱲᱤᱜᱟᱲ
ᱟᱨ ᱥᱚᱨᱮᱱ ᱠᱚᱣᱟᱜ ᱫᱚ?
ᱚᱱᱟ ᱫᱚ ᱟᱹᱞᱤᱧ ᱦᱚᱸ ᱵᱟᱹᱞᱤᱧ ᱵᱟᱲᱟᱭᱟ ᱯᱮᱭᱟ ᱜᱮᱞᱤᱧ ᱴᱷᱤᱠᱟᱹ ᱟᱠᱟᱜᱼᱟ᱾
ᱟᱫᱚ ᱢᱮᱱᱟᱜ ᱫᱚ ᱢᱮᱱᱟᱜ ᱜᱮᱭᱟ ᱩᱱᱠᱩᱣᱟᱜ ᱦᱚᱸ᱾
ᱛᱟᱦᱮᱸ ᱠᱚᱜ ᱠᱮᱭᱟ ᱟᱞᱮ ᱟᱹᱞᱤᱧ ᱫᱚ ᱵᱟᱹᱞᱤᱧ ᱵᱟᱲᱟᱭᱟ ᱥᱮ ᱯᱩᱨᱟᱹ ᱡᱩᱛ ᱥᱟᱺᱦᱤᱡ ᱛᱮ ᱮᱱᱟᱠᱷᱟᱱ ᱚᱱᱟ ᱯᱮᱭᱟ ᱜᱤᱞᱤᱧ ᱩᱭᱦᱟᱹᱨ ᱞᱮᱫᱼᱟ
ᱟᱵᱤᱱ ᱫᱚ ᱢᱟᱱᱮ ᱚᱱᱟ ᱡᱟᱦᱟᱸᱭ ᱴᱷᱮᱱ ᱵᱤᱱ ᱪᱮᱫ ᱟᱠᱟᱫᱟ ᱥᱮᱵᱤᱱ ᱯᱟᱲᱦᱟᱣ ᱛᱮᱵᱮᱱ ᱪᱮᱫ ᱟᱠᱟᱫᱟ
ᱯᱟᱲᱦᱟᱣ ᱠᱟᱛᱮᱜ ᱵᱟᱝᱢᱟ ᱟᱸᱡᱚᱢ ᱠᱟᱛᱮᱜ ᱦᱚᱸ ᱚᱱᱠᱟ
ᱟᱞᱤᱧ ᱫᱚ ᱢᱟᱱᱮ ᱢᱩᱨᱢᱩ ᱠᱚᱣᱟᱜ ᱜᱟᱨ ᱫᱚᱞᱤᱧ ᱟᱸᱡᱚᱢ ᱞᱮᱫ ᱛᱟᱦᱮᱸᱫ ᱠᱤᱱᱛᱩᱞᱤᱧ ᱦᱤᱲᱤᱧ ᱟᱠᱟᱫ ᱛᱟᱦᱮᱸᱫ ᱟᱹᱞᱤᱧ ᱫᱚ ᱟᱹᱞᱤᱧ ᱯᱟᱲᱦᱟᱣ ᱠᱟᱛᱮᱫ ᱫᱚ ᱵᱟᱹᱞᱤᱧ ᱟᱸᱡᱚᱢ ᱟᱠᱟᱫᱟ ᱢᱟᱱᱮ ᱦᱚᱲ ᱴᱷᱮᱱ ᱞᱤᱧ ᱟᱸᱡᱚᱢ ᱞᱮᱫ ᱛᱟᱦᱮᱸᱫ
ᱟᱪᱪᱷᱟ ᱟᱪᱪᱷᱟ ᱵᱟᱝ ᱚᱱᱟ ᱦᱚᱸ ᱱᱟᱯᱟᱭ ᱠᱟᱛᱷᱟ ᱜᱮ ᱚᱱᱠᱟ ᱩᱭᱦᱟᱹᱨ ᱦᱚᱸ ᱵᱟᱭ ᱩᱭᱦᱟᱹᱨ ᱧᱟᱢᱚᱜᱼᱟ ᱫᱚ ᱵᱟᱲᱟᱭ ᱨᱮᱥ ᱦᱚᱸ ᱵᱟᱲᱟᱭ ᱠᱟᱜ ᱨᱮᱦᱚᱸ ᱦᱮᱸ
ᱟᱨ ᱦᱟᱥᱫᱟ ᱵᱚᱞᱼᱼ
ᱚᱱᱟ ᱦᱚᱸ ᱵᱟᱹᱞᱤᱧ ᱵᱟᱲᱟᱭᱟ ᱵᱮᱥ ᱛᱮᱫᱚ ᱯᱮᱭᱟ ᱜᱮᱞᱤᱧ ᱩᱤᱦᱟᱨ ᱞᱟ ᱦᱟ ᱚᱱᱟᱜᱮᱞᱤᱧ ᱠᱩᱥᱤᱞᱤ ᱫᱚᱦᱚᱞᱮᱜ ᱟᱞᱤᱧ
ᱟᱫᱚ ᱱᱚᱣᱟ ᱠᱚ ᱱᱚᱣᱟ ᱠᱚ ᱡᱩᱫᱤ ᱜᱩᱜᱩᱞ ᱨᱮ ᱧᱮᱞ ᱜᱟᱱᱚᱜ ᱜᱮᱭᱟ
ᱵᱟᱹᱞᱤᱧ ᱵᱟᱲᱟᱭᱟ ᱟᱹᱞᱤᱧ ᱢᱟ ᱯᱚᱛᱚᱵ ᱠᱚᱨᱮ ᱜᱮᱞᱤᱧ ᱯᱟᱲᱦᱟᱣ ᱞᱟᱜᱼᱟ ᱟᱨ ᱧᱟᱢᱚᱜᱼᱟ ᱥᱮ ᱵᱟᱭ ᱧᱟᱢᱚᱜᱼᱟ ᱚᱱᱟ ᱫᱚ ᱵᱟᱹᱞᱤᱧ ᱵᱟᱲᱟᱭᱟ᱾
ᱚᱸ ᱟᱨ ᱢᱤᱫᱴᱟᱝ ᱠᱩᱠᱞᱤ ᱞᱤᱧ ᱫᱚᱦᱚᱭᱮᱫᱼᱟ ᱡᱮ ᱟᱵᱚᱻ ᱥᱟᱱᱛᱟᱲ ᱥᱟᱶᱛᱟ ᱨᱮᱭᱟᱜ ᱡᱷᱚᱛᱚ ᱠᱷᱚᱱᱻ ᱯᱩᱭᱞᱩ ᱯᱚᱨᱚᱵ ᱫᱚ ᱪᱮᱫ ᱠᱟᱱᱟ ᱢᱟᱱᱮ ᱵᱚᱸᱜᱟ ᱪᱮᱫ ᱠᱟᱱᱟ
ᱢᱟᱱᱮ ᱡᱟᱦᱟᱸ ᱡᱟᱦᱟᱸ ᱴᱟᱜ ᱵᱷᱚᱭᱮᱥ ᱚᱱᱟᱴᱟᱜ?
ᱦᱚᱸ ᱢᱟᱱᱮ ᱱᱚᱝᱠᱟ ᱜᱮ ᱥᱟᱱᱛᱟᱲ ᱠᱚᱜᱼᱟ ᱾ ᱯᱟᱨᱟᱵᱽ ᱦᱤᱥᱟᱹᱵ, ᱛᱮ ᱡᱩᱫᱤ ᱵᱮᱱ ᱥᱟᱵᱟ, ᱢᱤᱫᱴᱮᱱ ᱪᱮᱫ ᱯᱟᱨᱟᱵᱽ?
ᱢᱟᱱᱮ ᱯᱳᱭᱞᱩ ᱯᱚᱨᱚᱵ ᱥᱮ ᱢᱟᱱᱮ ᱡᱷᱚᱛᱚ ᱠᱷᱚᱱᱟᱜ ᱢᱟᱨᱟᱝ ᱯᱚᱨᱚᱵ ᱥᱮ ᱯᱩᱭᱞᱩ ᱯᱚᱨᱚᱵ ᱚᱠᱟᱴᱟᱜ?
ᱯᱩᱭᱞᱩ ᱯᱩᱭᱞᱩ ᱢᱟᱱᱮ ᱢᱤᱫ ᱥᱮᱨᱢᱟ ᱨᱮ ᱯᱩᱭᱞᱩ ᱯᱚᱨᱚᱵ ᱡᱚᱫᱤ ᱵᱤᱱ ᱞᱟᱹᱭᱟ ᱚᱠᱟ ᱦᱤᱡᱩᱜᱼᱟ ᱚᱱᱟ ᱤᱫᱤ ᱛᱮ
ᱦᱮᱸ ᱚᱱᱟ ᱫᱚ ᱵᱟᱹᱞᱤᱧ ᱵᱟᱲᱟᱭᱟ᱾ ᱡᱟᱦᱟ ᱠᱚᱞᱤᱧ ᱱᱚᱣᱟ ᱞᱤᱧ ᱵᱟᱲᱟᱭ-ᱟ᱾ ᱡᱮ ᱡᱷᱚᱛᱚ ᱢᱟᱱᱮ, ᱢᱟᱨᱟᱝ ᱯᱚᱨᱚᱵ ᱫᱚ ᱦᱩᱭᱩᱜ ᱠᱟᱱ ᱛᱟᱵᱚᱱᱟ ᱟᱵᱚᱣᱟᱜ ᱥᱚᱦᱨᱟᱭ ᱯᱚᱨᱚᱵ ᱚᱱᱟ ᱫᱚᱞᱤᱧ ᱵᱟᱲᱟᱭ ᱜᱮᱭᱟ ᱟᱫᱚ ᱱᱚᱣᱟ ᱯᱳᱞᱮ ᱯᱚᱨᱮ ᱫᱚ ᱵᱟᱞᱤᱧ ᱵᱟᱰᱟᱭᱟ
ᱟᱪᱪᱷᱟ ᱟᱪᱪᱷᱟ ᱚᱱᱟ ᱫᱚ ᱦᱩᱭᱩᱜ-ᱟ ᱢᱟᱜᱽ ᱵᱚᱸᱜᱟ ᱪᱮᱫᱟᱜ ᱥᱮ ᱢᱟᱜᱽ ᱠᱷᱚᱱ ᱜᱮ ᱦᱳᱭ ᱦᱳᱭ ᱟᱵᱚᱣᱟᱜ ᱪᱟᱸᱫᱳ ᱢᱟ ᱢᱟᱜᱽ ᱠᱷᱚᱱ ᱜᱮ ᱮᱛᱚᱵᱚᱜ ᱠᱟᱱᱟ ᱥᱮ ᱢᱟᱜᱽ ᱯᱚᱨᱮ ᱯᱷᱟᱹᱜᱩᱱ ᱯᱷᱟᱹᱜᱩᱱ ᱨᱮᱢᱟ ᱵᱟᱦᱟ ᱵᱚᱱ ᱵᱚᱸᱜᱟᱜᱼᱟ ᱢᱤᱫᱴᱟᱝ ᱪᱟᱹᱛ ᱵᱟᱹᱭᱥᱟᱹᱠ ᱚᱱᱟ ᱠᱚ ᱚᱱᱟ ᱦᱤᱥᱟᱹᱵ ᱛᱮ ᱢᱟᱜᱽ ᱯᱟᱨᱚᱵᱽ ᱟᱵᱚᱣᱟᱜ ᱯᱩᱭᱞᱩ ᱯᱟᱨᱚᱵ ᱠᱟᱱᱟ ᱥᱟᱶᱛᱟ ᱨᱮᱭᱟᱜ
ᱟᱸᱪᱪᱷᱟ
ᱟ ᱱᱟᱯᱟᱭ ᱜᱮ ᱵᱷᱟᱜᱤᱵᱤᱱ ᱪᱮᱫ ᱟᱠᱟᱫᱟ᱾ ᱟᱫᱚ ᱟᱹᱞᱤᱧ ᱢᱟ, ᱚᱱᱟ ᱤᱥᱟᱹ ᱠᱚᱢᱟ ᱵᱟᱹᱞᱤᱧ ᱯᱟᱲᱦᱟᱣ ᱟᱠᱟᱱ ᱜᱮᱭᱟ᱾ ᱛᱚ ᱟᱫᱚ ᱚᱱᱟᱛᱮ ᱟᱹᱞᱤᱧ ᱢᱟ ᱵᱟᱹᱞᱤᱧᱻ ᱪᱮᱫ ᱜᱚᱫ ᱠᱟᱫᱟ
ᱦᱚᱸ ᱚᱱᱠᱟ ᱟᱵᱤᱱᱟᱜ ᱡᱩᱫᱤ ᱪᱮᱫ ᱠᱩᱠᱞᱤ ᱠᱚ ᱠᱚ ᱛᱟᱦᱮᱸ ᱠᱚᱜᱼᱟ ᱡᱮ ᱥᱟᱱᱛᱟᱲ ᱥᱚᱢᱟᱡ ᱡᱩᱫᱤ ᱛᱮ ᱡᱟᱦᱟᱸ ᱵᱮᱱ ᱵᱟᱲᱟᱭ ᱠᱟᱜ ᱠᱷᱟᱱ ᱟᱹᱞᱤᱧ ᱦᱚᱸ ᱞᱟᱹᱭ ᱟᱞᱮ ᱵᱤᱱ ᱟᱹᱞᱤᱧ ᱦᱚᱞᱤᱧ ᱵᱟᱲᱟᱭᱟ ᱚᱱᱠᱟ
ᱟᱵᱮᱱ ᱜᱮ ᱡᱩᱫᱤ ᱟᱨᱦᱚᱸ ᱾ ᱪᱮᱫ ᱠᱚᱵᱤᱱ ᱠᱩᱞᱤ ᱞᱮᱱᱠᱷᱟᱱ ᱠᱩᱞᱤ ᱵᱤᱱ
ᱟᱪᱪᱷᱟ ᱟᱪᱪᱷᱟ ᱦᱚᱸ ᱛᱚᱵᱮ ᱠᱩᱞᱤᱭᱮᱫ ᱵᱤᱱᱟᱹᱧᱻ ᱚᱸᱜᱻ ᱡᱟᱦᱟᱸ ᱵᱟᱯᱞᱟ ᱨᱮ ᱢᱮᱬᱦᱮᱫ ᱥᱟᱠᱟᱢ ᱠᱚ ᱦᱚᱨᱚᱜ ᱠᱚᱫᱚ ᱚᱱᱟᱨᱮᱻ ᱛᱤᱱᱟᱹᱝ ᱜᱟᱨ ᱛᱟᱦᱮᱸ ᱠᱚᱜᱼᱟ ᱵᱟᱲᱟᱭᱟ ᱵᱮᱱ
ᱮᱸᱻ ᱚᱱᱟᱨᱮ ᱯᱮᱭᱟ ᱠᱟᱛᱮ,
ᱟᱻ ᱚᱱᱟ ᱠᱚ ᱪᱮᱫ ᱪᱮᱫ
ᱚᱱᱟ ᱠᱚ ᱪᱮᱫ ᱚᱱᱟ ᱫᱚ ᱵᱟᱹᱞᱤ ᱢᱟᱱᱮ ᱵᱟᱲᱟᱭ ᱫᱚᱞᱤᱧ ᱟᱸᱡᱚᱢ ᱞᱮᱫᱟᱞᱤᱧ ᱠᱤᱱᱛᱩ ᱵᱟᱹᱞᱤᱧ ᱩᱭᱦᱟᱹᱨ ᱠᱟᱫᱟ ᱪᱮᱫ ᱯᱤᱭᱟ ᱜᱟᱨ ᱛᱟᱦᱮᱱᱟ ᱚᱱᱟ ᱫᱚᱞᱤᱧ ᱵᱟᱲᱟᱭ ᱜᱮᱭᱟ
ᱟᱪᱪᱷᱟ ᱟᱪᱪᱷᱟ ᱦᱚᱸ ᱟᱹᱞᱤᱧᱟᱜ ᱵᱟᱲᱟᱭ ᱛᱮᱵᱤᱱ ᱵᱟᱲᱟᱭ ᱛᱮᱞᱤᱧ ᱞᱟᱹᱭᱮᱫᱼᱟ ᱢᱟᱱᱮ ᱵᱟᱨ ᱯᱨᱚᱠᱟᱨ ᱠᱚ ᱞᱟᱹᱭᱟ ᱢᱟᱱᱮ ᱢᱤᱫᱴᱟᱝ ᱮᱸ ᱟᱵᱚᱣᱟ-ᱜ ᱢᱮᱲᱦᱮᱫ ᱥᱟᱠᱟᱚᱢ ᱨᱮ, ᱯᱮᱭᱟ - ᱯᱮᱭᱟ ᱛᱮ ᱯᱮ ᱡᱟᱭᱜ-ᱟ ᱨᱮ ᱛᱟᱦᱮᱱᱟ᱾ ᱛᱚᱻ ᱚᱱᱟ ᱠᱚ ᱤᱫᱤ ᱠᱟᱛᱮ ᱢᱤᱫ ᱫᱚ ᱪᱤᱛᱟᱹᱱ ᱧᱩᱛᱩᱢ ᱛᱮ
ᱜᱟᱨ ᱟᱨ ᱢᱤᱫ ᱫᱚ ᱦᱚᱭ ᱟᱨ ᱫᱚᱥᱟᱨ ᱫᱚ ᱦᱩᱭᱩᱜ ᱠᱟᱱᱟ ᱟᱵᱚ ᱡᱟᱦᱟ ᱢᱟᱱᱮ ᱵᱟᱯᱞᱟᱭᱮᱱ ᱛᱟᱭᱚᱢ ᱠᱩᱲᱤ ᱜᱤᱫᱽᱨᱟᱹ ᱟᱭᱳᱻ ᱨᱮᱭᱟᱜ ᱫᱟᱲᱮ ᱢᱤᱫᱴᱟᱝ ᱧᱟᱢ ᱠᱟᱜ ᱟᱭ ᱥᱮ ᱚᱱᱟ ᱢᱤᱫ ᱚᱱᱟ ᱤᱫᱤ ᱠᱟᱛᱮ ᱢᱤᱫᱴᱟᱝ ᱟᱭᱳ ᱫᱟᱲᱮ ᱤᱫᱤ ᱠᱟᱛᱮᱜ ᱟᱨ ᱡᱳ ᱮᱭᱟᱭ ᱜᱚᱴᱟᱭ ᱛᱟᱦᱮᱱᱟ ᱚᱱᱟ ᱫᱚ ᱟᱵᱚᱣᱟᱜ ᱢᱟᱦᱟ ᱡᱟᱦᱟ ᱛᱤᱱᱟᱹᱝ ᱢᱮᱱᱟᱜᱼᱟ ᱮᱭᱟᱭ ᱢᱟᱦᱟ ᱚᱱᱟ ᱤᱫᱤ ᱠᱟᱛᱮᱫ ᱥᱤᱸᱜᱤ ᱚᱛᱮ ᱵᱟᱞᱮ ᱥᱟᱹᱜᱩᱱ ᱥᱟᱹᱨᱫᱤ ᱡᱩᱨᱩᱢ ᱧᱩᱦᱩᱢ ᱚᱱᱟ ᱠᱚ ᱚᱱᱠᱟᱞᱤᱧ ᱢᱤᱫᱴᱮᱱ ᱞᱤᱧ ᱵᱟᱲᱟᱭᱟ ᱟᱨ ᱢᱤᱫ ᱫᱚᱞᱤᱧ ᱵᱟᱲᱟᱭᱟ ᱡᱮ ᱟᱨ ᱟᱫᱷᱮ ᱢᱟᱪᱮᱫ ᱢᱟᱪᱮᱫ ᱠᱚ ᱢᱟᱪᱮᱛᱟᱹᱱᱤ ᱠᱚᱠᱚ ᱞᱟᱹᱭᱟ ᱡᱮ ᱢᱤᱫ ᱫᱚ ᱦᱩᱭᱩᱜ ᱠᱟᱱᱟ ᱫᱷᱚᱨᱚᱢ ᱧᱩᱛᱩᱢ ᱛᱮ ᱟᱨ ᱢᱤᱫ ᱫᱚ ᱦᱩᱭᱩᱜ ᱠᱟᱱᱟ ᱡᱤᱛᱟᱹ ᱧᱩᱛᱩᱢ ᱛᱮ ᱟᱨ ᱢᱤᱫ ᱫᱚ ᱦᱩᱭᱩᱜ ᱠᱟᱱᱟ ᱢᱟᱹᱡᱷᱤ ᱢᱚᱬᱮ ᱢᱟᱯᱟᱡᱤ ᱡᱟᱦᱟᱸ ᱠᱚᱠᱚ ᱛᱟᱦᱮᱸ ᱠᱚᱜᱼᱟ ᱩᱱᱠᱩ ᱤᱫᱤ ᱠᱟᱛᱮᱜ ᱢᱤᱫᱴᱮᱱ ᱪᱮᱫᱟᱜ ᱥᱮ ᱩᱱᱠᱩ ᱵᱮᱜᱚᱨ ᱢᱟ ᱵᱟᱯᱞᱟ ᱠᱟᱹᱢᱤ ᱠᱚᱢᱟ ᱵᱟᱭ ᱦᱩᱭ ᱫᱟᱲᱮᱭᱟᱜᱼᱟ ᱪᱮ
ᱟᱪᱪᱷᱟ
ᱚᱱᱠᱟ ᱛᱚ ᱚᱠᱟ ᱴᱷᱤᱠᱟ ᱚᱠᱟ ᱫᱚ ᱵᱷᱩᱞᱟ ᱚᱱᱟᱫᱚ ᱵᱟᱹᱞᱤᱧ ᱵᱟᱰᱟᱭᱟ ᱮᱱᱠᱷᱟᱱ ᱟᱹᱞᱤᱧᱟ-ᱜ ᱵᱟᱲᱟᱭ ᱛᱮᱢᱟ, ᱚᱱᱠᱟ ᱞᱤᱧ ᱵᱟᱲᱟᱭ ᱠᱟᱜᱼᱟ᱾
ᱱᱟᱯᱟᱭ ᱜᱮ
ᱛᱚᱵᱮ ᱟᱵᱤᱱ ᱠᱷᱟᱹᱞᱤ ᱢᱟᱱᱮ ᱟᱸᱡᱚᱢ ᱠᱟᱛᱮ ᱛᱮᱵᱤᱱ ᱵᱟᱲᱟᱭ ᱠᱟᱜᱼᱟ ᱛᱚ ᱯᱚᱛᱚᱵ ᱠᱚ ᱵᱟ ᱵᱤᱱ ᱯᱟᱲᱦᱟᱣ ᱵᱟᱲᱟ ᱠᱟᱜᱼᱟ
ᱯᱚᱛᱚᱵ ᱠᱚ ᱫᱚ ᱵᱚᱞᱟᱧ ᱯᱟᱲᱦᱟᱣᱜ ᱟᱠᱟᱫ ᱟᱞᱮᱧ
ᱟᱪᱪᱷᱟ ᱟᱪᱪᱷᱟ ᱱᱚᱣᱟ ᱵᱤᱱ ᱞᱟᱹᱭ ᱫᱟᱲᱮᱭᱟᱜᱼᱟ ᱟᱨ ᱡᱮ ᱟᱵᱚ ᱚᱞᱪᱤᱠᱤ ᱟᱵᱚ ᱵᱷᱟᱨᱚᱛ ᱥᱚᱝᱵᱤᱫᱷᱟᱱ ᱨᱮ ᱛᱤᱥ ᱥᱮᱞᱮᱫ ᱞᱮᱱᱟ ᱢᱮᱱᱛᱮ ᱪᱮ ᱵᱟ ᱵᱤᱱ ᱵᱟᱲᱟᱭᱟ?
ᱱᱩᱭᱟ ᱦᱚᱸ ᱵᱟᱞᱤᱱ ᱵᱟᱰᱟᱭᱟ
ᱟᱪᱪᱷᱟ ᱟᱪᱪᱷᱟ ᱚᱞᱪᱤᱠᱤ ᱫᱚ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱛᱟᱠᱤᱱ ᱩᱱᱤᱥᱚ ᱟᱨ ᱚᱱᱟ ᱫᱚ ᱱᱤᱭᱟᱹ ᱟᱵᱚ ᱫᱩ ᱦᱟᱡᱟᱨ ᱛᱤᱱ ᱥᱟᱞᱮᱨᱮ ᱥᱚᱝᱵᱤᱫᱷᱟᱱ ᱨᱮ ᱥᱮᱞᱮᱫ ᱟᱠᱟᱱᱟ ᱚᱱᱟᱢᱟ ᱟᱹᱰᱤ ᱱᱟᱯᱟᱭ ᱨᱮᱱᱟᱜ ᱠᱟᱛᱷᱟ ᱠᱟᱱᱟ
ᱟᱪᱪᱷᱟ ᱟᱫᱚ ᱟᱹᱞᱤᱧ ᱫᱚ ᱦᱟᱜ ᱢᱟᱱᱮ ᱚᱞᱪᱤᱠᱤ ᱪᱤᱠᱤ ᱟᱲᱟᱝ ᱛᱮᱫᱚ ᱵᱟᱹᱞᱤᱧ ᱯᱟᱲᱦᱟᱣ ᱟᱠᱟᱱᱟ ᱛᱚ ᱟᱫᱚ ᱩᱱᱟᱹᱜ ᱚᱱᱟ ᱫᱤᱭᱛᱮ ᱱᱚᱞᱮᱡᱽ ᱵᱟᱹᱱᱩᱜ ᱠᱟᱜ ᱛᱟᱹᱞᱤᱧᱟ ᱟᱹᱞᱤᱧ ᱢᱟ ᱵᱮᱝᱜᱚᱞᱤ ᱢᱤᱰᱤᱭᱟᱢ